ᱡᱚᱦᱟᱨ ᱜᱮ ᱜᱚᱝᱠᱮ ᱟᱡᱚᱢᱚᱜ ᱠᱟᱱᱟ᱾
ᱦᱮᱸ ᱟᱸᱡᱚᱢᱚᱜ ᱠᱟᱱ ᱜᱮᱭᱟ ᱜᱚᱝᱠᱮ, ᱟᱞᱤᱧᱟᱜ ᱴᱷᱤᱠ ᱜᱮ ᱟᱸᱡᱚᱢᱚᱜ ᱠᱟᱱᱟ᱾
ᱦᱮᱸ ᱯᱚᱨᱤᱥᱠᱟᱨ ᱟᱢᱚᱜ ᱠᱟᱱᱟ᱾
ᱦᱩᱸ
ᱛᱟᱦᱚᱞᱮ ᱛᱟᱦᱚᱞᱮ ᱡᱚᱢ ᱵᱟᱲᱟ ᱠᱚᱫᱚ ᱦᱩᱭᱱᱟ ᱛᱚ᱾
ᱦᱮᱸ ᱜᱚᱝᱠᱮ ᱦᱚᱸᱜᱚᱭ ᱡᱚᱢ ᱵᱟᱲᱟ ᱠᱚ ᱦᱩᱭ ᱠᱟᱱ ᱛᱟᱦᱮᱸᱫ ᱫᱩᱲᱩᱵ ᱵᱟᱲᱟ ᱦᱩᱭ ᱠᱟᱱᱟ ᱾
ᱟᱪᱪᱷᱟ-ᱦᱚᱸ ᱟᱨ ᱛᱟᱦᱮᱞᱮ ᱚᱲᱟᱜ ᱠᱚᱨᱮ ᱫᱚ ᱪᱮᱫ ᱠᱚ ᱠᱟᱹᱢᱤ ᱵᱟᱲᱟ ᱦᱩᱭᱩᱜ ᱠᱟᱱᱟ᱾
ᱜᱚᱝᱠᱮ ᱱᱮᱛᱟᱨ ᱢᱟᱦᱟ ᱱᱚᱜᱼᱚᱭ᱾ ᱦᱩᱸ ᱪᱟᱥ ᱠᱟᱹᱢᱤ ᱜᱮ ᱦᱟᱸᱜ ᱪᱷᱩᱴᱟᱹᱣ ᱵᱟᱲᱟ ᱦᱩᱭ ᱠᱟᱱᱟ᱾ ᱟᱫᱚ ᱱᱤᱛᱚᱜ ᱚᱲᱟᱜ ᱠᱟᱹᱡ ᱚᱲᱟᱜ ᱥᱮᱱ ᱞᱤᱧ ᱦᱮᱡ ᱟᱠᱟᱱ ᱛᱟᱦᱮᱸᱫ ᱫᱟᱠᱟ ᱠᱚ ᱡᱚᱢ ᱵᱟᱲᱟ ᱦᱩᱭᱩᱜ ᱠᱟᱱᱟ᱾ ᱛᱟᱨᱯᱚᱨ ᱟᱨᱚ ᱦᱟᱸᱜ ᱪᱟᱞᱟᱣ ᱵᱟᱲᱟ ᱦᱩᱭᱩᱜᱼᱟ ᱟᱨᱚ ᱵᱟᱹᱫ ᱠᱚ ᱥᱮᱱ ᱜᱮᱭᱟ ᱦᱟᱸᱜ
ᱟᱪᱪᱷᱟ ᱛᱟᱦᱟᱞᱮ ᱟᱯᱮ ᱥᱮᱫ ᱫᱚ ᱨᱳᱦᱚᱭ ᱫᱚ, ᱟᱯᱮ ᱥᱮᱫ ᱫᱚ ᱨᱚᱦᱚᱭ ᱫᱚ ᱟᱹᱨᱫᱤ ᱠᱟᱱᱟ ᱥᱮ ᱪᱮᱫ?
ᱥᱟᱹᱨᱫᱤ ᱫᱚ ᱟᱹᱶᱨᱤ ᱭᱟᱹ ᱦᱚᱼᱚᱭ ᱫᱟᱜ ᱵᱟᱲᱟᱭᱮᱫ ᱜᱮᱭᱟ᱾ ᱴᱩᱠ ᱴᱟᱠ ᱚᱱᱟ ᱛᱮᱜᱮ ᱦᱟᱸᱜ ᱪᱷᱩᱴᱟᱹᱣ ᱵᱟᱲᱟ ᱦᱩᱭ ᱠᱟᱱᱟ, ᱚᱱᱟ ᱵᱷᱤᱛᱟᱹ ᱢᱟᱜ ᱠᱚᱦᱟᱸᱜ ᱟᱨ ᱡᱟᱜᱮ ᱵᱟᱹᱫᱽ ᱠᱚ ᱞᱚᱥᱚᱫ ᱵᱟᱲᱟ ᱦᱩᱭᱩᱜ ᱠᱟᱱᱟ ᱚᱠᱟ ᱠᱚᱨᱮ ᱦᱟᱸᱜ ᱦᱩᱸ ᱫᱟᱜ ᱠᱚ ᱢᱮᱱᱟᱜᱼᱟ᱾
ᱟᱪᱪᱷᱟ
ᱦᱩ ᱸ ᱟᱨ ᱱᱮᱛᱟᱨ ᱢᱟ ᱦᱚᱜᱼᱚᱭ ᱦᱟᱸᱜ ᱰᱟᱝᱨᱟ ᱱᱟᱦᱮᱞ ᱠᱚᱛᱮ ᱦᱟᱸᱜ ᱢᱟ ᱠᱷᱩᱵ ᱠᱚᱢ ᱥᱤ ᱦᱚᱪᱚ ᱦᱩᱭᱩᱜ᱾ ᱚᱱᱟ ᱜᱟᱹᱰᱤ ᱠᱚᱜᱮ ᱯᱟᱸᱡᱟ ᱵᱟᱲᱟ ᱦᱩᱭᱩᱜ ᱠᱟᱱᱟ᱾ ᱱᱚᱣᱟ ᱠᱚᱨᱮ ᱦᱚᱸ ᱠᱷᱩᱵ ᱞᱟᱭᱤᱱ ᱦᱩᱭᱩᱜ ᱠᱟᱱᱟ ᱥᱮ᱾
ᱮᱠᱫᱚᱢ ᱮᱠᱫᱚᱢ ᱞᱟᱦᱟ ᱡᱮᱢᱚᱱ᱾ ᱛᱤᱱᱟᱜ ᱰᱟᱹᱝᱨᱤ ᱱᱟᱦᱮᱞ ᱛᱮ ᱵᱚᱱ ᱥᱤ ᱛᱟᱦᱮᱫ ᱛᱮᱦᱤᱧ ᱜᱟᱯᱟ ᱫᱚ ᱵᱮᱥᱤᱨ ᱵᱷᱟᱜ ᱜᱮ ᱟᱵᱚ ᱴᱟᱠᱛᱟᱨ ᱛᱮᱜᱮ ᱵᱩᱱ ᱥᱤ ᱵᱟᱲᱟᱭᱮᱫᱟ᱾
ᱦᱮᱸᱻ
ᱦᱮᱸ ᱟᱨ ᱱᱚᱰᱮ ᱦᱚᱸ ᱜᱟᱡᱮ ᱞᱟᱭᱤᱱ ᱚᱱᱠᱟᱼᱼ ᱢᱤᱫᱴᱮᱱ ᱵᱟᱨᱭᱟ ᱴᱟᱠᱴᱟᱨ ᱦᱤᱡᱩᱜᱼᱟ ᱛᱚ ᱚᱱᱟᱜᱮ ᱡᱚᱛᱚ ᱦᱚᱲ ᱵᱚᱱ ᱞᱟᱭᱤᱱ ᱠᱟᱜᱼᱟ᱾
ᱦᱚᱭ ᱜᱚᱝᱠᱮ᱾
ᱛᱟᱦᱞᱮ ᱟᱯᱮ ᱥᱮ ᱜ ᱫᱚ ᱢᱟᱱᱮ ᱱᱮᱥ ᱫᱚ ᱦᱟᱠᱩ, ᱦᱟᱠᱩ ᱠᱚ ᱞᱮᱱᱟ ᱠᱚ ᱥᱮ ᱵᱟᱝᱼᱟ, ᱦᱟᱠᱩ ᱞᱮᱱᱟ ᱠᱚ ᱥᱮ ᱵᱟᱝᱼᱟ?
ᱦᱮᱸ ᱜᱚᱝᱠᱮ ᱦᱚᱸᱜ ᱦᱚᱸᱜ ᱦᱟᱹᱠᱩ ᱫᱚᱠᱚ ᱩᱰᱩᱠ ᱵᱟᱲᱟ ᱟᱠᱟᱱᱟ ᱦᱟᱸᱜᱼᱼ ᱡᱟ ᱜᱮ ᱦᱟᱸᱜ ᱚᱱᱠᱟ ᱢᱟ ᱥᱟᱹᱨᱫᱤ ᱟᱹᱣᱨᱤ ᱫᱟᱜᱟᱭ ᱛᱚ ᱠᱷᱩᱵ ᱢᱟ ᱾
ᱟᱫᱚ ᱠᱚᱢ ᱵᱮᱥᱤ ᱦᱟᱸᱜ ᱩᱰᱩᱠ ᱵᱟᱲᱟ ᱟᱠᱟᱱ ᱜᱮᱭᱟ, ᱚᱱᱟ ᱵᱟᱹᱫᱽ ᱠᱚᱨᱮ ᱩᱱᱠᱩ ᱠᱚᱜᱮ ᱦᱟᱸᱜᱼᱼ ᱥᱟᱵ ᱵᱟᱲᱟ ᱦᱩᱭ ᱞᱮᱱᱟ, ᱟᱨ ᱱᱤᱛᱚᱜ ᱦᱚᱸ ᱱᱚᱜᱼᱚᱭ ᱪᱟᱥ ᱠᱟᱹᱢᱤ ᱟᱫᱚ ᱱᱤᱛᱚᱜ ᱫᱚ ᱚᱱᱠᱟ ᱟᱹᱣᱨᱤ ᱥᱟᱵ ᱵᱟᱲᱟ ᱦᱩᱭᱩᱜᱼᱟ ᱟᱨᱚ ᱦᱟᱸᱜᱼᱼ ᱫᱟᱜ ᱵᱟᱲᱟ ᱞᱮᱠᱷᱟᱱ ᱜᱚᱴᱟ ᱯᱟᱥᱱᱟᱣ ᱞᱮᱱᱠᱷᱟᱱ ᱫᱟᱜ ᱠᱚ ᱦᱟᱹᱠᱩ ᱠᱚᱦᱚᱸ ᱠᱚ ᱯᱟᱥᱱᱟᱜᱼᱟ᱾ ᱟᱫᱚ ᱚᱱᱠᱟ ᱦᱟᱸᱜ ᱥᱟᱵ ᱵᱟᱲᱟ ᱦᱩᱭᱩᱜ ᱜᱮᱭᱟ ᱾
ᱦᱮᱸ ᱛᱚ ᱾
ᱟᱨ ᱜᱚᱢᱠᱮ ᱟᱯᱮ ᱚᱱᱛᱮ ᱫᱚ ᱪᱟᱥ ᱠᱟᱹᱢᱤ ᱫᱚᱯᱮ ᱛᱤᱱᱟᱹᱜ ᱥᱟᱺᱜᱤᱧ ᱠᱮᱜᱼᱟ?
ᱟᱞᱮ ᱥᱮᱜ ᱪᱟᱥ ᱵᱟᱥ ᱫᱚᱼᱼ ᱟᱞᱮ ᱥᱮᱜ ᱢᱟᱛᱚ ᱫᱟᱜ ᱜᱮ ᱵᱟᱭ ᱫᱟᱜ ᱮᱫᱟ, ᱚᱱᱠᱟ ᱟᱞᱮ ᱥᱮᱜ ᱫᱚ ᱠᱷᱮᱛ ᱠᱚ ᱚᱱᱠᱟ ᱵᱟᱝ ᱫᱟᱜ ᱠᱟᱱᱟ᱾ ᱡᱟᱜ ᱜᱮ ᱴᱩᱠᱼᱼ ᱴᱟᱠ ᱢᱤᱜ ᱵᱟᱨ ᱠᱷᱮᱛ ᱠᱷᱚᱱ ᱨᱚᱦᱚᱭ, ᱨᱚᱦᱚᱭ ᱵᱟᱲᱟᱭᱮᱫᱟ ᱠᱚ ᱟᱞᱮ ᱥᱮᱜ, ᱟᱞᱮ ᱫᱚ ᱠᱤᱱᱛᱩ ᱟᱹᱭᱨᱤ ᱞᱮ ᱨᱚᱦᱚᱭᱟ᱾
ᱚᱻ
ᱟᱨ ᱛᱚᱞᱟ ᱠᱚ ᱦᱚ ᱡᱮᱢᱚᱱ ᱞᱮ ᱜᱤᱰᱤ ᱠᱮᱫᱟ ᱟᱫᱚ ᱩᱱ ᱫᱚᱼᱼ ᱫᱟᱜ ᱠᱚᱢ ᱢᱟᱱᱮ ᱟᱹᱰᱤ ᱞᱮᱴ ᱛᱮ ᱫᱟᱜ ᱮ ᱡᱚᱨᱚ ᱞᱮᱫᱟ, ᱟᱫᱚ ᱛᱚᱞᱟ ᱠᱚᱦᱚᱸ ᱠᱟᱴᱤᱡ ᱜᱮ ᱛᱟᱞᱮᱭᱟ ᱱᱚᱛᱮ ᱫᱚ᱾
ᱚᱸᱻ
ᱟᱫᱚ ᱜᱚᱝᱠᱮ ᱞᱤᱧ ᱞᱟᱹᱭᱮᱫᱟ ᱦᱟᱸᱜ ᱚᱱᱟ ᱟᱯᱮ ᱚᱱᱛᱮ ᱫᱚ ᱛᱚᱲᱟ ᱫᱚ ᱪᱮᱜ ᱞᱮᱠᱟ ᱯᱮ ᱜᱤᱰᱤᱭᱟ ᱱᱚᱣᱟ ᱫᱷᱩᱲᱤ ᱛᱚᱲᱟᱼᱼ ᱥᱮ ᱚᱱᱟ ᱞᱚᱥᱚᱜ ᱨᱮ ᱦᱟᱸᱜ ᱛᱷᱚᱲᱟ ᱯᱮ ᱜᱤᱰᱭᱟ᱾
ᱚᱸ ᱚᱱᱟ ᱤᱭᱟᱹ ᱯᱨᱚᱛᱚᱢ ᱨᱮ ᱡᱟᱦᱟᱸ ᱵᱤᱱ ᱞᱟᱹᱭ ᱠᱮᱫᱟ ᱚᱱᱟ ᱴᱟᱜ ᱾
ᱚᱱᱟ ᱫᱷᱩᱼᱫᱷᱩᱲᱤ ᱨᱮᱜᱮ ᱦᱟᱸᱜ?
ᱦᱩᱸ ᱦᱩᱸ ᱾
ᱦᱩᱸᱻ
ᱫᱷᱩ ᱫᱷᱩ ᱫᱷᱩᱲᱤ ᱨᱮ ᱫᱷᱩᱲᱤ ᱨᱮᱜᱮ ᱞᱮ ᱜᱤᱰᱤᱭᱟ᱾
ᱦᱩᱸᱜ ᱩᱸ ᱟᱫᱚ ᱜᱚᱝᱠᱮ ᱟᱯᱮ ᱚᱱᱛᱮ ᱫᱚ ᱦᱟᱹᱠᱩ ᱠᱚᱯᱮ ᱥᱟᱵ ᱵᱟᱲᱟᱭᱮᱜ ᱠᱚᱣᱟ ᱥᱮ ᱵᱟᱝᱼᱟ ᱱᱮᱛᱟᱨ ᱫᱚ?
ᱟᱜᱚ ᱵᱚᱞᱛᱮ ᱫᱚ ᱱᱚᱜᱼᱚᱭ ᱫᱟᱜ ᱜᱮᱛᱚ ᱵᱟᱭ ᱫᱟᱜ ᱠᱮᱫᱟ ᱾ ᱟᱫᱚ ᱵᱟᱞᱮ ᱥᱟᱵ ᱫᱟᱲᱮᱭᱟᱠᱟᱜ ᱠᱚᱣᱟ ᱠᱤᱱᱛᱩ ᱚᱱᱮ ᱟᱞᱮ ᱟᱛᱩ ᱥᱩᱨ ᱨᱮ ᱢᱤᱫᱴᱮᱱ ᱜᱟᱰᱟ ᱢᱮᱱᱟᱜᱼᱟ, ᱢᱤᱫᱴᱮᱱ ᱢᱟᱱᱮᱼᱼ ᱪᱷᱩᱴᱚ ᱠᱷᱟᱴᱚ ᱢᱟᱡᱷᱟᱨᱮ ᱥᱟᱭᱤᱡ ᱨᱮᱱᱟᱜ᱾ ᱟᱫᱚᱸ ᱚᱸᱰᱮ ᱦᱟᱠᱩ ᱞᱮᱱ ᱜᱮᱭᱟᱠᱚ ᱚᱸᱰᱮ ᱥᱟᱵ ᱵᱟᱲᱟ ᱠᱮᱜ ᱠᱚᱣᱟᱞᱮ ᱾
ᱚᱻ ᱦᱩᱸ ᱦᱩᱸ ᱟᱫᱚ ᱜᱚᱝᱠᱮ ᱼᱼ ᱟᱯᱮ ᱵᱟᱹᱲᱥᱤᱸ ᱠᱚ ᱥᱮ, ᱡᱟᱞᱟᱢ ᱠᱚᱛᱮ ᱥᱮ ᱯᱟᱹᱥᱤ ᱠᱚᱛᱮ ᱪᱮᱜ ᱞᱮᱠᱟ ᱛᱮᱯᱮ ᱥᱟᱵ ᱵᱟᱲᱟ ᱠᱚᱜᱮᱭᱟ?
ᱤᱭᱟᱹ ᱠᱚ ᱛᱮ ᱤᱭᱟᱹ ᱠᱚ ᱛᱮ ᱞᱮ ᱥᱟᱵᱼᱼ ᱦᱮᱸ ᱤᱭᱟᱹ ᱞᱮᱫ ᱛᱟᱞᱮᱭᱟ ᱠᱚ ᱪᱮᱜ ᱠᱚ ᱞᱟᱹᱭᱟ ᱜᱷᱟᱴᱤ, ᱜᱷᱟᱴᱤ ᱠᱚ ᱵᱮᱱᱟᱣ ᱞᱮᱜ ᱛᱟᱞᱮᱭᱟ, ᱟᱫᱚ ᱚᱱᱮ ᱜᱷᱟᱴᱤ, ᱜᱷᱟᱴᱤ ᱨᱮᱼᱼ ᱚᱱᱮ ᱡᱟᱹᱞᱤ ᱠᱚ ᱪᱮᱜ ᱠᱚ ᱠᱚ ᱮᱰᱟᱣᱟ ᱚᱱᱟ ᱠᱚᱛᱮ ᱦᱟᱹᱠᱩ ᱠᱚᱞᱮ ᱥᱟᱵ ᱵᱟᱲᱟ ᱠᱮᱜ ᱠᱚᱣᱟ᱾
ᱩᱸᱻ ᱦᱚᱭ ᱜᱚᱝᱠᱮ ᱟᱞᱮ ᱱᱚᱛᱮ ᱫᱚ ᱦᱟᱸᱜ ᱚᱱᱟᱼᱼ ᱦᱩᱸ ᱱᱮᱛᱟᱨ ᱫᱚ ᱦᱟᱸᱜ ᱟᱫᱚᱼᱼ ᱚᱱᱟ ᱤᱭᱟᱹ ᱠᱚᱨᱮ ᱫᱚ ᱜᱟᱰᱟ ᱠᱚᱨᱮ ᱫᱚ ᱦᱟᱸᱜ ᱵᱟᱹᱲᱥᱤᱼᱼ ᱠᱚ ᱤᱫᱤ ᱜᱮᱭᱟ, ᱛᱟᱨᱯᱚᱨᱮ ᱠᱤᱪᱩ ᱫᱚ ᱯᱟᱹᱥᱤ ᱠᱚ ᱦᱚᱸ ᱠᱚ ᱤᱫᱤ ᱜᱮᱭᱟ, ᱯᱟᱹᱥᱤ ᱠᱚ ᱛᱮ ᱦᱚᱸ ᱼᱼ ᱠᱚ ᱥᱟᱵ ᱵᱟᱲᱟ ᱠᱚ ᱜᱮᱭᱟ ᱟᱨ ᱚᱱᱠᱟ ᱡᱟᱦᱟᱸᱭ ᱼᱼ ᱡᱟᱞᱟᱢ ᱠᱚ ᱢᱮᱱᱟᱜ ᱠᱚ ᱛᱟᱠᱚᱣᱟ, ᱩᱱᱠᱩ ᱠᱚᱫᱚ ᱡᱟᱞᱟᱢ ᱠᱚᱠᱚ ᱤᱫᱤ ᱛᱮᱠᱚ ᱪᱟᱯᱟᱫ ᱵᱟᱲᱟᱭᱟ᱾ ᱠᱚ ᱦᱟᱹᱠᱩ ᱠᱚ ᱥᱟᱵ ᱵᱟᱲᱟ ᱠᱚᱣᱟ᱾
ᱪᱷᱟ ᱵᱚᱱ ᱫᱚᱠ ᱛᱟᱦᱚᱞᱮ ᱟᱯᱮᱥᱮᱫ ᱫᱚ ᱱᱚᱜ-ᱚᱭ ᱡᱮ ᱪᱟᱥ ᱦᱩᱭᱩᱜ ᱠᱟᱱᱟ ᱪᱮᱫᱠᱟ ᱵᱚᱪᱷᱚᱨ ᱨᱮᱫᱚ ᱛᱤᱱ ᱫᱷᱟᱣᱯᱮ ᱪᱟᱥ ᱜᱮ-ᱟ?
ᱜᱚᱢᱠᱮ ᱟᱞᱮ ᱱᱚᱛᱮ ᱫᱚ ᱵᱚᱪᱷᱚᱨ ᱨᱮ ᱦᱟᱜ ᱱᱚᱜ-ᱚᱭ ᱢᱤᱫ ᱫᱷᱟᱣ ᱜᱮᱞᱮ ᱪᱟᱥᱟ ᱱᱚᱣᱟ ᱥᱮᱨᱢᱟ ᱡᱟᱹᱲᱤ ᱫᱟᱜ ᱵᱷᱚᱨᱥᱟ ᱛᱮᱜᱮ ᱦᱟᱸᱜ ᱟᱨ ᱚᱱᱠᱟ ᱠᱮᱱᱮᱞ ᱠᱚᱦᱚᱸ ᱵᱟᱹᱪᱩᱜ ᱟᱱᱟ ᱟᱨ ᱥᱮᱞᱳ ᱠᱚᱦᱚᱸ ᱵᱟᱹᱪᱩᱜ ᱟᱱᱟ ᱚᱱᱟ ᱠᱷᱟᱹᱛᱤᱨ ᱦᱟᱸᱜ ᱢᱤᱫ ᱡᱚᱠᱷᱚᱱ ᱜᱮᱞᱮ ᱪᱟᱥ ᱮᱫᱟ ᱱᱚᱣᱟ ᱥᱮᱨᱢᱟ ᱡᱟᱹᱲᱤ ᱫᱟᱜ ᱵᱷᱚᱨ ᱥᱟ ᱛᱮᱜᱮ ᱦᱟᱸᱫ᱾
ᱟᱪᱪᱷᱟ ᱟᱨ ᱛᱟᱦᱚᱞᱮ ᱚᱱᱟ ᱚᱱᱟ ᱯᱟᱥᱟᱯᱟᱥᱤ ᱠᱚ ᱛᱟᱦᱚᱞᱮ ᱥᱚᱵᱡᱤ ᱠᱚ ᱡᱟᱦᱟᱸᱱᱟᱜ ᱠᱚ ᱵᱟᱯᱮ ᱪᱟᱥ ᱜᱮᱭᱟ? ᱟᱞᱩ, ᱠᱷᱚᱱᱰᱟ, ᱵᱮᱜᱟᱲ, ᱚᱱᱟ ᱠᱚ
ᱵᱟᱝ ᱜᱚᱢᱠᱮ ᱚᱱᱠᱟ ᱫᱚ ᱵᱟᱞᱮ ᱪᱟᱥ ᱟᱞᱮ ᱦᱟᱜ ᱟᱫᱚ ᱱᱮᱛᱟᱨ ᱫᱚ ᱦᱟᱸᱜ ᱩᱱᱠᱩ ᱡᱟᱦᱟᱸᱭᱟᱜ ᱚᱲᱟᱜ ᱫᱷᱟᱨᱮ ᱠᱚᱨᱮ ᱵᱟᱲᱜᱮ ᱠᱚ ᱢᱮᱱᱟᱜ ᱛᱟᱠᱚᱣᱟ
ᱫᱚ ᱩᱱᱠᱩ ᱚᱠᱚ ᱦᱟᱸᱜ ᱥᱮᱬᱟ ᱧᱚᱜ ᱵᱟᱲᱮᱜᱮ ᱠᱚ ᱢᱮᱱᱟᱜ ᱛᱟᱠᱚᱣᱟ ᱚᱱᱠᱟ ᱡᱟᱭᱜᱟ ᱠᱚ ᱢᱮᱱᱟᱜ ᱛᱟᱠᱚᱣᱟ ᱩᱱᱠᱩ ᱫᱚ ᱥᱟᱢ ᱢᱟᱨᱥᱟᱞ ᱥᱟᱞ ᱠᱚ ᱦᱟᱸᱜ ᱵᱤᱫ ᱠᱟᱛᱮᱫ ᱟᱫᱚ ᱰᱷᱮᱨᱧᱟᱜ ᱥᱚᱵᱡᱤ ᱠᱚᱦᱜ ᱠᱚ ᱪᱟᱥ ᱵᱟᱲᱟᱭᱮᱫ-ᱟ
ᱟᱨ ᱟᱞᱮ ᱠᱚᱫᱚ ᱱᱮᱛᱟᱨ ᱚᱲᱟᱜ ᱨᱮ ᱡᱚᱢ ᱵᱟᱠᱷᱨᱟ ᱞᱮᱠᱟ ᱚᱲᱟᱜ ᱠᱚᱨᱮᱜᱮ ᱪᱟᱥ ᱵᱟᱲᱟ ᱦᱩᱭᱩᱜ-ᱟ᱾
ᱟᱪᱪᱷᱟ
ᱦᱮ
ᱟᱞᱮᱥᱮᱫ ᱢᱟᱛᱚ ᱟᱞᱮᱥᱮᱫ ᱫᱚ ᱵᱟᱨ ᱫᱷᱟᱣ ᱞᱮ ᱪᱟᱥ ᱜᱮᱭᱟ ᱟᱞᱮᱥᱮᱫ ᱫᱚ ᱤᱭᱟᱹ ᱢᱮᱱᱟᱜ-ᱟ ᱠᱮᱱᱮᱞ ᱢᱮᱱᱟᱜ-ᱟ ᱦᱮᱸᱥᱮ ᱟᱨ ᱞᱟᱴᱩ ᱞᱟᱴᱩ ᱵᱟᱫ ᱢᱮᱱᱟᱜᱼᱟ᱾ ᱟᱞᱮ ᱥᱮᱫ ᱫᱚ ᱤᱭᱟᱹ ᱠᱚᱛᱮ ᱢᱚᱴᱚᱨ ᱠᱚᱛᱮ ᱫᱟᱜ ᱠᱚ ᱡᱚᱛᱚ ᱠᱚ ᱨᱟᱠᱟᱵᱟ ᱟᱨ ᱪᱟᱥ ᱵᱟᱲᱟᱭ ᱜᱮᱭᱟ ᱠᱚ᱾ ᱢᱟᱱᱮ ᱵᱚᱪᱷᱚᱨ ᱨᱮ ᱵᱟᱨ ᱫᱷᱟᱣ ᱫᱚᱞᱮ ᱪᱟᱥ ᱮᱜ ᱜᱮᱭᱟ᱾
ᱟᱪᱪᱷᱟ
ᱦᱳᱭ
ᱟᱨ ᱱᱚᱣᱟ ᱥᱚᱵᱡᱤ ᱠᱚᱫᱚ ᱵᱟᱯᱮ ᱪᱟᱥ ᱜᱮᱭᱟ ᱥᱮ ᱜᱚᱝᱠᱮ?
ᱦᱮᱸ ᱡᱟᱦᱟᱸ ᱠᱚ ᱡᱟᱦᱟᱸ ᱠᱚ ᱠᱷᱮᱛ ᱨᱮᱫᱚ ᱚᱝᱠᱟ ᱦᱩᱲᱩ ᱠᱚ ᱪᱟᱥ ᱵᱟᱝ ᱜᱟᱱᱚᱜ-ᱟ ᱡᱟᱦᱟᱸ ᱠᱚ ᱠᱟᱡ ᱜᱷᱩᱴᱩ ᱧᱚᱜ ᱜᱮᱭᱟ᱾ ᱚᱱᱟ ᱠᱚ ᱠᱷᱮᱛ ᱠᱚᱨᱮ ᱫᱚ ᱵᱤᱵᱷᱤᱱᱱᱚ ᱨᱚᱠᱚᱢᱟᱜ ᱥᱚᱵᱡᱤ ᱠᱚᱞᱮ ᱪᱟᱥ ᱜᱮᱭᱟ᱾
ᱟᱪᱪᱷᱟ
ᱦᱳᱭ ᱛᱟᱦᱚᱞᱮ ᱜᱚᱢᱠᱮ ᱟᱯᱮ ᱥᱮᱫ ᱫᱚ ᱪᱮᱫ ᱵᱤᱨ ᱫᱤᱥᱚᱢ, ᱵᱤᱞᱟᱹᱛ ᱫᱤᱥᱚᱢ, ᱪᱮᱫ ᱫᱤᱥᱚᱢ ᱠᱟᱱᱟ ᱟᱯᱮ ᱥᱮᱫ ᱫᱚ?
ᱜᱚᱝᱠᱮ ᱟᱞᱮ ᱫᱚ ᱦᱟᱸᱜ ᱱᱚᱣᱟ ᱛᱟᱞᱟ ᱢᱟᱸᱡᱷᱟ ᱢᱟᱸᱡᱷᱤ ᱨᱮ ᱵᱤᱨ ᱟᱨ ᱱᱚᱣᱟ ᱵᱟᱡᱟᱨ ᱥᱩᱨ ᱧᱚᱜ ᱨᱮ ᱢᱮᱱᱟᱜ ᱞᱮᱭᱟ᱾ ᱮᱻ ᱱᱮᱛᱮ ᱵᱤᱨ ᱥᱮᱱᱟ ᱠᱷᱩᱵ ᱞᱟᱹᱭ ᱵᱟᱝ ᱜᱟᱱᱚᱜ-ᱟ ᱟᱨ ᱵᱟᱡᱟᱨ ᱥᱮᱱ ᱦᱚᱸ ᱢᱚᱴᱟ ᱢᱩᱴᱤ ᱥᱩᱨ ᱨᱮᱜᱮ ᱢᱮᱱᱟᱜ ᱞᱮᱭᱟ᱾
ᱪᱷᱟ ᱚᱝᱠᱟ ᱵᱮᱯᱟᱨ ᱛᱟᱞᱚᱦᱮ ᱟᱞᱮ ᱥᱮᱜ ᱢᱟᱛᱚ ᱵᱤᱞᱟᱹᱛ ᱫᱤᱥᱚᱢ ᱠᱟᱱᱟ ᱛᱟᱦᱚᱞᱮ ᱟᱯᱮ ᱫᱤᱥᱚᱢ ᱵᱤᱨ ᱫᱤᱥᱚᱢ ᱨᱮ ᱪᱮᱫ ᱠᱚ ᱧᱟᱢᱚᱜ-ᱟ᱾ ᱠᱟᱹᱪ ᱞᱟᱹᱭ ᱢᱮ?
ᱦᱮᱸ ᱜᱚᱝᱠᱮ ᱦᱚᱜ-ᱚ ᱱᱚᱱᱛᱟᱨ ᱢᱟᱸ ᱦᱟᱸᱜ ᱫᱟᱜ ᱫᱤᱱ ᱠᱟᱱᱟ ᱛᱚ ᱟᱫᱚ ᱫᱟᱜ ᱫᱤᱱ ᱫᱚᱦᱟᱸᱜ ᱱᱮᱛᱟᱨ ᱫᱚ ᱦᱟᱸᱜ ᱚᱱᱟ ᱥᱟᱠᱟᱢ ᱠᱚᱸᱦᱟᱸᱜ ᱚᱱᱟ ᱡᱟᱦᱟᱸ ᱞᱟᱦᱟᱛᱮ ᱥᱟᱠᱟᱢ ᱠᱚ ᱧᱩᱨ ᱠᱚᱜ ᱫᱚ
ᱦᱮᱸ
ᱟᱫᱚ ᱥᱮᱭᱟ ᱠᱚᱜ-ᱟ ᱥᱮᱭᱟᱜ ᱛᱮ ᱦᱟᱸᱜ ᱚᱱᱟᱜᱤ ᱦᱟᱸᱜ ᱚᱱᱟ ᱩᱱᱠᱩ ᱤᱭᱟᱹ ᱵᱟᱠᱚ ᱞᱟᱹᱭ ᱟᱠᱚ ᱩᱫ ᱞᱮᱠᱟᱱ ᱡᱤᱱᱤᱥ ᱢᱟᱱᱮ
ᱦᱮᱸ
ᱚᱱᱠᱟᱱ ᱡᱟᱹᱛᱤᱭᱟᱹᱨᱤ ᱦᱮᱸ ᱯᱩᱴᱠᱟᱹ ᱠᱚ ᱦᱟᱸᱜ ᱠᱚ ᱩᱰᱩᱠᱚᱜ-ᱟ ᱚᱱᱟ ᱥᱟᱶᱛᱮ ᱩᱫ ᱠᱚ ᱦᱚᱸ ᱠᱚ ᱩᱰᱩᱠᱚᱜ ᱜᱮᱭᱟ᱾ ᱟᱫᱚ ᱚᱱᱟᱜ ᱜᱮ ᱵᱤᱨ ᱪᱟᱞᱟᱣ ᱵᱟᱲᱟ ᱦᱩᱭᱩᱜ ᱠᱟᱱᱟ ᱢᱟᱸᱡᱷᱮ ᱢᱟᱸᱡᱷᱮ ᱯᱩᱴᱠᱟᱹ ᱠᱚ ᱟᱜᱩ ᱵᱟᱲᱟ ᱦᱩᱭᱩᱜ ᱠᱟᱱᱟ᱾ ᱯᱩᱴᱠᱟᱹ ᱠᱚ ᱚᱱᱟ ᱥᱟᱶᱛᱮ ᱚᱱᱟ ᱩᱫ ᱠᱚ ᱯᱟᱴᱠᱟ ᱥᱟᱜᱟᱫ ᱩᱫ ᱦᱮᱸᱰᱮ ᱯᱟᱴᱠᱟ ᱥᱟᱜᱟᱫ ᱩᱫ ᱠᱚ ᱠᱚ ᱞᱟᱹᱭᱟ᱾
ᱟᱪᱪᱷᱟ
ᱟᱫᱚ ᱚᱱᱟ ᱠᱚᱸᱦᱚᱸ ᱞᱮ ᱟᱜᱩᱭᱮᱫᱟ᱾ ᱚᱱᱟ ᱠᱚ ᱟᱹᱜᱩ ᱠᱟᱛᱮᱫ ᱡᱚᱢ ᱵᱟᱲᱟ ᱦᱩᱭᱩᱜ ᱠᱟᱱ ᱜᱮᱭᱟ ᱚᱱᱟ ᱥᱟᱶᱛᱮ ᱦᱟᱸᱜ᱾ ᱦᱩᱸ ᱜᱚᱝᱠᱮ ᱟᱯᱮ ᱚᱱᱛᱮ ᱫᱚ ᱚᱱᱟ ᱵᱩᱱᱩᱢ ᱩᱫ ᱠᱚ ᱩᱰᱩᱠ ᱵᱟᱲᱟᱜ ᱜᱮᱭᱟ ᱥᱮ ᱵᱟᱝᱟ?
ᱦᱮᱸ ᱦᱮᱸ ᱵᱩᱱᱩᱢ ᱩᱫ
ᱵᱩᱱᱩᱢ ᱩᱫ ᱵᱟᱞᱤ ᱩᱫ ᱠᱚ ᱚᱱᱟ ᱠᱚᱸᱦᱚᱸ ᱧᱟᱢᱚᱜ ᱜᱮᱭᱟ᱾ ᱟᱨ ᱱᱚᱣᱟ ᱵᱤᱨ ᱨᱮᱫᱚ ᱟᱰᱤᱜᱟᱱ ᱫᱩᱠᱷᱢᱚ ᱞᱮᱠᱟᱱ ᱡᱤᱱᱤᱥ ᱫᱚ ᱢᱮᱱᱟᱜ-ᱟ᱾ ᱫᱩᱠᱷᱢᱚ ᱞᱮᱠᱷᱟᱱ ᱫᱚ ᱩᱸ ᱟᱹᱰᱤ ᱠᱤᱪᱷᱩ ᱜᱮ ᱧᱟᱢᱚᱜ-ᱟ᱾ ᱡᱮᱢᱚᱱ ᱧᱮᱞ ᱞᱮᱠᱷᱟᱱ ᱦᱟᱸᱜ ᱟᱵᱚ ᱚᱱᱟ ᱢᱟᱸᱴᱷᱟ ᱟᱲᱟᱜ, ᱠᱤᱫᱩᱜ ᱟᱲᱟᱜ ᱴᱷᱮᱱ ᱠᱷᱚᱱ ᱛᱟᱨᱯᱚᱨᱮ ᱚᱱᱟ ᱡᱟᱦᱟᱸ ᱵᱤᱨ ᱟᱲᱩ ᱠᱚᱠᱚ ᱞᱟᱹᱭ ᱜᱮᱭᱟ, ᱚᱱᱟ ᱠᱚᱸᱦᱚᱸ ᱧᱟᱢᱚᱜ ᱜᱮᱭᱟ᱾ ᱟᱫᱚ ᱚᱱᱟ ᱠᱚᱫᱚᱠ ᱠᱷᱩᱵᱽ ᱵᱟᱝ ᱫᱩᱠᱷᱢᱟᱹ ᱦᱩᱭᱩᱜ ᱜᱮᱭᱟ᱾ ᱱᱚᱣᱟ ᱯᱩᱴᱠᱟᱹ ᱠᱚᱜᱮ ᱦᱟᱸᱜ ᱡᱟᱦᱟᱸ ᱵᱚᱪᱷᱚᱨ ᱨᱮᱠᱚ ᱩᱰᱩᱠᱚᱜᱼᱟ, ᱩᱱᱠᱩ ᱠᱚᱜᱮ ᱦᱟᱸᱜ ᱡᱚᱢ ᱵᱟᱲᱟ ᱦᱩᱭᱩᱜᱼᱟ᱾ ᱟᱨ ᱚᱱᱟ ᱵᱤᱨ ᱠᱩᱸᱫᱽᱨᱤ ᱦᱟᱸᱜ ᱧᱟᱢᱚᱜ ᱜᱮᱭᱟ᱾ ᱚᱱᱟ ᱦᱟᱸᱜ, ᱠᱷᱩᱵᱽ ᱚᱱᱟ ᱦᱚᱸ ᱠᱷᱩᱵᱽ ᱵᱟᱝ ᱧᱟᱢᱚᱜᱼᱟ᱾ ᱚᱠᱟ ᱠᱚᱨᱮᱱ ᱡᱟᱭᱜᱟ ᱠᱚᱨᱮ ᱪᱚᱝ ᱧᱟᱢᱚᱜ-ᱟ, ᱚᱱᱟ ᱠᱚᱜᱮ ᱦᱟᱸᱜ᱾ ᱤᱧ ᱡᱟᱦᱟᱸ ᱛᱤᱥ ᱫᱩᱠᱷᱢᱟᱹ ᱵᱟᱲᱟ ᱦᱩᱭᱩᱜ ᱛᱮ ᱡᱚᱢ ᱵᱟᱲᱟ ᱦᱩᱭᱩᱜᱼᱟ,
ᱟᱪᱪᱷᱟ ᱛᱟᱦᱚᱞᱮ, ᱢᱚᱱᱮ ᱦᱩᱭᱩᱜ ᱠᱟᱱᱟ ᱢᱟᱱᱮ ᱡᱟᱦᱟᱸ ᱵᱤᱨ ᱢᱮᱱᱟᱜ ᱛᱟᱯᱮᱭᱟ ᱵᱷᱟᱜᱮ ᱜᱮ ᱞᱟᱹᱴᱩ ᱜᱮᱭᱟ ᱦᱮᱸᱥᱮ,
ᱦᱮᱸ ᱜᱚᱢᱠᱮ ᱚᱱᱠᱟ ᱞᱟᱹᱴᱩ ᱧᱚᱜ ᱜᱮᱭᱟ ᱢᱚᱴᱟ ᱢᱩᱩᱴᱤ,
ᱛᱟᱦᱚᱞᱮ ᱚᱱᱟ, ᱚᱱᱟ ᱵᱤᱨ ᱨᱮᱫᱚ ᱛᱟᱦᱞᱮ ᱤᱭᱟᱹ ᱠᱚ ᱤᱭᱟᱹ ᱠᱚ ᱠᱩᱞ ᱵᱟᱱᱟᱢ ᱦᱟᱹᱛᱤ ᱠᱚ ᱢᱮᱱᱟᱜ ᱠᱚ ᱛᱟᱯᱮᱭᱟ ᱥᱮ ᱵᱟᱝ
ᱩᱩᱞ ᱵᱟᱱᱟ ᱠᱚᱫᱚ ᱦᱟᱸᱜ ᱵᱟᱹᱱᱩᱜ ᱠᱚᱣᱟ ᱜᱚᱝᱠᱮ ᱱᱩᱠᱩ ᱦᱟᱹᱛᱤ ᱴᱷᱟᱹᱠᱩᱨ ᱠᱚᱫᱚ ᱦᱟᱸᱜ ᱢᱚᱴᱟᱢᱩᱴᱤ, ᱡᱟᱹᱛᱤ ᱡᱟᱦᱟᱸ ᱛᱤᱥ ᱨᱮᱠᱚ ᱦᱤᱡᱩᱜ ᱜᱮᱭᱟ ᱦᱤᱨᱤ ᱵᱟᱲᱟ,
ᱟᱨ ᱱᱮᱛᱟᱨ ᱢᱟ ᱜᱚᱢᱠᱮ ᱚᱱᱟ, ᱦᱩᱸ ᱚᱱᱟ ᱡᱟᱦᱟᱸ ᱵᱩᱨᱩ ᱠᱚᱨᱮ ᱦᱟᱸᱜ ᱠᱚ ᱛᱟᱦᱮᱸ ᱵᱟᱲᱟᱜ ᱛᱟᱦᱮᱸᱜ-ᱟ,
ᱦᱮᱸ
ᱵᱩᱨᱩ ᱠᱚᱦᱚᱸ ᱠᱚ ᱫᱷᱟᱥᱠᱟᱣ ᱮᱫᱟ ᱫᱷᱤᱨᱤ ᱠᱚ ᱠᱷᱟᱹᱛᱤᱨ ᱟᱨ ᱵᱤᱨ ᱠᱚᱦᱚᱸ ᱠᱚ ᱢᱟᱜ ᱮᱫ ᱠᱷᱟᱹᱛᱤᱨ ᱱᱮᱛᱟᱨ ᱫᱚ ᱧᱮᱞᱚᱜ ᱠᱟᱱᱟ ᱦᱟᱸᱜ ᱱᱩᱠᱩ, ᱦᱟᱹᱛᱤ ᱴᱷᱟᱹᱠᱩᱨ ᱠᱚᱦᱚᱸ ᱚᱱᱛᱮ ᱫᱚ ᱵᱟᱝ ᱛᱟᱦᱮᱸ ᱠᱟᱱᱟ ᱟᱵᱚ ᱱᱚᱛᱮ ᱨᱮᱜᱮ ᱦᱟᱸᱜ ᱱᱮᱛᱟᱨ ᱫᱚ ᱦᱟᱸᱜ ᱠᱚ ᱛᱟᱦᱮᱸᱱ ᱠᱟᱱᱟ ᱵᱚᱪᱷᱚᱨ ᱥᱟᱨᱟᱜᱮ ᱯᱨᱟᱭ,
ᱛᱚ ᱯᱨᱟᱭ ᱜᱮ ᱦᱟᱸᱜ- ᱦᱤᱨᱤ ᱫᱚᱞᱮ ᱦᱤᱨᱤ ᱫᱚᱠᱚ ᱦᱤᱡᱩᱜ ᱜᱮᱭᱟ,
ᱟᱪᱪᱷᱟ ᱢᱟᱱᱮ ᱡᱚᱠᱷᱚᱱ ᱦᱩᱲᱩ ᱠᱚᱯᱮ ᱨᱚᱦᱚᱭᱮᱫᱟ ᱛᱚᱠᱷᱚᱱ ᱦᱩᱲᱩ ᱡᱚᱠᱷᱚᱱ ᱵᱤᱞᱤᱜᱼᱟ ᱚᱱᱟ ᱥᱤᱡᱤᱱ ᱨᱮ ᱩᱱᱠᱩ ᱦᱟᱹᱛᱤ ᱴᱷᱟᱠᱩᱨ ᱠᱚᱠᱚ ᱦᱤᱡᱩᱜ ᱜᱮᱭᱟ ᱥᱮ ᱪᱮᱫ,
ᱦᱮᱸ ᱚᱱᱟ ᱥᱤᱡᱤᱱ ᱢᱟᱠᱚ ᱦᱤᱡᱩᱜ ᱛᱟᱦᱮᱸᱫ ᱦᱤᱡᱩᱜ ᱜᱮ ᱛᱟᱦᱮᱸᱫ ᱟᱨ ᱞᱟᱦᱟ ᱫᱚ ᱚᱱᱟ ᱥᱤᱡᱤᱱ ᱜᱮᱠᱚ ᱦᱤᱡᱩᱜ ᱛᱟᱦᱮᱸᱫ ᱱᱮᱛᱟᱨ ᱫᱚ ᱟᱫᱚ ᱚᱱᱟ ᱥᱟᱨᱟ ᱵᱚᱪᱷᱚᱨ ᱜᱮ ᱦᱟᱸᱜ ᱠᱚ ᱛᱟᱦᱮᱱ ᱠᱟᱱᱟ ᱜᱚᱢᱠᱮ ᱫᱚ ᱦᱩᱸ ᱦᱩᱸ ᱚᱱᱟ ᱦᱩᱲᱩ ᱦᱮᱸ ᱵᱤᱞᱤ ᱡᱚᱠᱷᱚᱱ ᱢᱟ ᱟᱭᱢᱟ ᱠᱚ ᱦᱤᱡᱩᱜ ᱜᱮᱭᱟ ᱟᱨᱚ ᱟᱨ ᱱᱮᱛᱟᱨ ᱫᱚ ᱠᱚᱢ ᱵᱮᱥᱤ ᱢᱮᱱᱟᱜ ᱠᱚᱜᱮᱭᱟ ᱟᱫᱚ ᱡᱟᱦᱟᱸᱭ ᱦᱟᱸᱜ ᱱᱚᱛᱮ ᱨᱮ ᱢᱮᱱᱟᱜ ᱠᱚᱣᱟ ᱩᱱᱠᱩ ᱫᱚ ᱦᱟᱸᱜ ᱚᱱᱟ ᱵᱤᱨ ᱠᱚᱨᱮ ᱢᱟ ᱚᱱᱠᱟ ᱡᱚᱢᱟᱜ ᱢᱟ ᱵᱟᱠᱚ ᱧᱟᱢ ᱮᱫᱟ ᱠᱚ ᱥᱮ
ᱦᱮᱸ ᱦᱮᱸ
ᱛᱩᱫ ᱜᱮᱦᱟᱜ ᱠᱚ ᱦᱤᱡᱩᱜ ᱠᱟᱱᱟ ᱟᱫᱚ ᱟᱛᱳ ᱠᱚ ᱦᱤᱡᱩᱜ ᱠᱟᱱᱟ ᱢᱟᱱᱮ ᱧᱮᱞ ᱞᱮᱠᱷᱟᱱ ᱦᱟᱸᱜ ᱩᱱᱠᱩ ᱫᱚ ᱢᱩ ᱫᱚ ᱦᱟᱸᱜ ᱡᱷᱟᱹᱞ ᱜᱮᱛᱟ ᱠᱚᱣᱟ ᱚᱱᱟ ᱠᱷᱟᱹᱛᱤᱨ ᱜᱮᱜᱚᱢ ᱞᱟᱹᱭ ᱠᱚ ᱜᱮᱭᱟ ᱡᱷᱟᱹᱞ ᱢᱩ ᱦᱟᱸᱜ ᱟᱫᱚ ᱩᱱᱠᱩ ᱫᱚ ᱠᱷᱩᱵ ᱞᱚᱜᱚᱱ ᱡᱟᱦᱟᱱ ᱡᱤᱱᱤᱥ ᱜᱮᱦᱟᱸᱜ ᱟᱹᱵᱤᱱ ᱡᱚᱛᱚ ᱚᱲᱟᱜ ᱵᱷᱤᱛᱤᱨ ᱨᱮ ᱫᱚᱦᱚ ᱠᱟᱜ ᱵᱤᱱ ᱥᱮ ᱩᱱᱠᱩ ᱫᱚᱠᱚ ᱥᱚ ᱧᱟᱢ ᱜᱮᱭᱟ
ᱟᱫᱚ ᱨᱮᱸᱜᱮᱡ ᱡᱟᱞᱟ ᱛᱮᱦᱟᱸᱜ ᱩᱱᱠᱩ ᱫᱚ ᱚᱱᱟ ᱚᱲᱟᱜ ᱦᱚᱸ ᱠᱚ ᱨᱟᱹᱯᱩᱫ ᱜᱮᱭᱟ
ᱪᱟ ᱢᱟᱱᱮ ᱡᱚᱠᱷᱚᱱ ᱩᱱᱠᱩ ᱦᱟᱛᱤ ᱴᱷᱟᱹᱠᱩᱨ ᱠᱚᱠᱚ ᱦᱤᱡᱩᱜ ᱠᱟᱱᱟ ᱛᱟᱦᱚᱞᱮ ᱩᱱᱠᱩ ᱡᱩᱫᱤ ᱟᱯᱮ ᱡᱟᱦᱟᱱᱟᱜ ᱦᱩᱲᱩ ᱠᱚ ᱠᱤᱝᱵᱟ ᱚᱲᱟᱜ ᱠᱚᱠᱚ ᱠᱷᱚᱛᱤᱭ ᱛᱟᱯᱮᱭᱟ ᱛᱟᱦᱚᱞᱮ ᱟᱯᱮ ᱯᱷᱚᱨᱮᱥᱴ ᱰᱤᱯᱟᱨᱴᱢᱮᱱᱴ ᱠᱤᱝᱵᱟ ᱥᱚᱨᱠᱟᱨ ᱥᱮᱫ ᱠᱷᱚᱱ ᱥᱟᱦᱟᱡᱡᱚ ᱠᱚᱯᱮ ᱧᱟᱢ ᱫᱟ ᱥᱮ ᱵᱟᱝ
ᱩᱜ ᱦᱩᱸ ᱜᱚᱝᱠᱮ ᱧᱟᱢ ᱵᱟᱲᱟᱜ ᱠᱟᱱ ᱜᱮᱭᱟ ᱥᱟᱡᱡᱚ ᱠᱚᱦᱚᱸ
ᱪᱪᱷᱟᱭᱮᱠ ᱮᱠᱫᱚᱢ ᱚᱱᱟ ᱞᱟᱹᱠᱛᱤ ᱠᱟᱱ ᱜᱮᱭᱟ ᱥᱟᱦᱟᱡᱡᱚ ᱢᱟᱱᱮ ᱠᱷᱚᱛᱤ ᱯᱩᱨᱚᱱ ᱫᱚ ᱮᱢ ᱫᱚ ᱞᱟᱠ ᱞᱟᱠᱛᱤ ᱠᱟᱱ ᱜᱮᱭᱟ ᱦᱮᱸᱥᱮ ᱱᱚᱣᱟ ᱫᱚ ᱟᱹᱰᱤ ᱱᱟᱯᱟᱭ ᱠᱟᱛᱷᱟ
ᱮᱞᱳᱢ ᱩᱱᱠᱩ ᱦᱚᱸ ᱞᱟᱜᱟ ᱫᱚᱠᱚ ᱦᱤᱡᱩᱜ ᱜᱮᱭᱟ ᱦᱟᱸᱜ ᱜᱚᱝᱠᱮ ᱟᱫᱚ ᱩᱱᱠᱩ ᱞᱟᱜᱟ ᱠᱚ ᱦᱮᱡ ᱞᱮᱱᱠᱷᱟᱱ ᱫᱚ ᱦᱟᱸᱜ ᱚᱱᱠᱟ ᱚ ᱚᱲᱟᱜ ᱠᱚᱫᱚ ᱵᱟᱠᱚ ᱨᱟᱹᱯᱩᱫ ᱤᱫᱤᱭᱟᱠᱚ ᱢᱮᱱᱠᱷᱟᱱ ᱟᱫᱚ ᱦᱟᱸᱜ ᱧᱮᱞ ᱵᱤᱱ ᱦᱟᱸᱜ ᱦᱚᱭ ᱛᱚ ᱛᱮᱦᱚᱸ ᱧᱤᱫᱟᱹ ᱵᱤᱱ ᱡᱟᱹᱯᱤᱫᱚᱜ ᱩᱱᱠᱩ ᱢᱟ ᱛᱤᱱ ᱨᱮᱠᱚ ᱦᱤᱡᱩᱜᱼᱟ ᱛᱤᱱ ᱨᱮ ᱵᱟᱝᱼᱟ ᱚᱱᱟ ᱢᱟ ᱵᱟᱠᱚ ᱵᱟᱲᱟᱭ ᱵᱟᱵᱤᱱ ᱵᱟᱲᱟᱭ ᱧᱟᱢ ᱫᱟᱲᱮᱭᱟᱜᱼᱟ ᱵᱤᱱ ᱥᱮ ᱡᱩᱫᱤ ᱢᱟ ᱥᱚᱢᱟᱱ ᱵᱟᱝᱟ ᱟᱫᱚ ᱚᱱᱮ ᱚᱱᱠᱟ ᱛᱮᱜᱮ ᱦᱟᱸᱜ ᱠᱚ ᱨᱟᱹᱯᱩᱫ ᱤᱫᱤᱭᱟ
ᱦᱮᱸ
ᱟᱨ ᱜᱚᱝᱠᱮ ᱟᱯᱮ ᱚᱱᱛᱮ ᱵᱤᱞᱟᱹᱛ ᱫᱤᱥᱚᱢ ᱫᱚ ᱛᱟᱦᱚᱞᱮ ᱚᱱᱠᱟ ᱪᱮᱫ ᱠᱚ ᱧᱟᱢᱚᱜᱼᱟ?
ᱟᱨ ᱵᱤᱞᱹᱟᱛ ᱫᱤᱥᱚᱢ ᱨᱮᱫᱚ ᱚᱱᱠᱟᱱᱟᱜ ᱡᱤᱱᱤᱥ ᱫᱚ ᱪᱮᱫ ᱦᱚᱸ ᱵᱟᱝ ᱧᱟᱢᱚᱜᱼᱟ ᱢᱟᱱᱮ ᱫᱟᱨᱮ ᱜᱮᱛᱚ ᱵᱟᱹᱱᱩᱜᱼᱟ, ᱥᱩᱫᱩ ᱥᱩᱫᱷᱩ ᱠᱷᱮᱛ ᱜᱮ ᱠᱷᱮᱛ᱾ ᱥᱩᱫᱩ ᱠᱷᱮᱛ ᱜᱮ
ᱟᱫᱚ ᱱᱩᱠᱩ ᱨᱚᱠᱚᱡ ᱜᱚᱸᱜᱷᱟ ᱠᱚ ᱪᱮᱫ ᱞᱮᱠᱟ ᱠᱚ ᱧᱟᱢᱚᱜᱼᱟ ᱛᱟᱦᱚᱞᱮ ᱦᱟᱹᱠᱩ ᱠᱚ?
ᱦᱟᱹᱠᱩ ᱠᱚ ᱧᱟᱢ ᱫᱚᱠᱚ ᱧᱟᱢᱚᱜᱼᱟ ᱦᱟᱹᱠᱩ ᱫᱚ, ᱦᱟᱹᱠᱩ ᱨᱚᱠᱚᱡ, ᱜᱚᱸᱜᱷᱟ, ᱠᱟᱴᱠᱚᱢ ᱠᱚ ᱧᱟᱢᱚᱜ ᱜᱮᱭᱟ ᱠᱚ ᱟᱞᱮᱥᱮᱫ ᱫᱚ᱾ ᱤᱭᱟᱹ ᱠᱚ ᱛᱟᱦᱮᱱᱟ ᱥᱮ ᱵᱚᱲᱚ ᱵᱚᱲᱚ ᱦᱟᱱᱮ, ᱟ ᱠᱮᱱᱮᱞ ᱠᱚ ᱛᱟᱦᱮᱱᱟ ᱠᱮᱱᱮᱞ ᱠᱚ ᱠᱤᱝᱵᱟ ᱵᱟᱸᱫᱽ ᱠᱚ ᱢᱮᱱᱟᱜᱼᱟ ᱥᱮ ᱛᱮ ᱟᱫᱚ ᱚᱱᱟ ᱠᱚᱨᱮᱜ ᱠᱷᱟᱱ ᱦᱟᱠᱳ ᱠᱚ ᱦᱮᱸᱥᱮ ᱨᱟᱠᱟᱵ ᱟᱠᱚ ᱦᱮᱜ᱾
ᱟᱫᱚ ᱠᱚ ᱞᱮᱭᱟ ᱜᱚᱝᱠᱮ ᱟᱱᱟ ᱵᱤᱞᱟᱹᱛ ᱫᱤᱥᱚᱢ ᱠᱚᱨᱮ ᱢᱟ ᱨᱚᱠᱚᱡ, ᱜᱚᱸᱜᱷᱟ ᱠᱚ ᱠᱷᱩᱵᱽ ᱠᱚ ᱧᱟᱢᱚᱜ ᱜᱮᱭᱟ᱾
ᱦᱮᱸ ᱵᱤᱞᱟᱹᱛ ᱫᱤᱥᱚᱢ ᱨᱮᱫᱚ ᱨᱚᱠᱚᱡ, ᱜᱚᱝᱜᱷᱟ ᱫᱚ ᱥᱟᱹᱨᱤᱜᱮ ᱫᱚᱢᱮ ᱠᱚ ᱧᱟᱢᱚᱜ ᱜᱮᱭᱟ᱾
ᱦᱩᱸ ᱟᱨ ᱩᱱᱠᱩ ᱡᱷᱩᱱᱩᱠ ᱫᱚ ᱵᱟᱠᱚ ᱧᱟᱢᱚᱜ ᱜᱮᱭᱟ, ᱟᱯᱮ ᱚᱱᱛᱮᱨᱮ ᱡᱷᱤᱱᱩᱠ᱾
ᱦᱮᱸ ᱦᱮᱸ ᱟᱞᱮ ᱡᱷᱤᱱᱩᱠ ᱡᱷᱤᱱᱩᱠ ᱫᱚᱢᱮ ᱠᱚ ᱧᱟᱢᱚᱜ ᱜᱮᱭᱟ, ᱡᱟᱦᱟᱸ ᱠᱚ ᱟᱞᱮᱭᱟᱜ ᱜᱟᱹᱰᱭᱟᱹ ᱠᱚ᱾ ᱡᱟᱦᱟᱸ ᱵᱟᱸᱫᱷ ᱠᱚ ᱢᱮᱱᱟᱜᱼᱟ ᱥᱮ ᱚᱱᱟ ᱠᱚᱨᱮᱜ ᱡᱷᱤᱱᱩᱠ ᱠᱚ ᱫᱚᱢᱮ ᱠᱚ ᱛᱟᱦᱮᱱ ᱜᱮᱭᱟ ᱫᱚᱢᱮ ᱠᱚ ᱧᱟᱢᱚᱜᱼᱟ᱾
ᱩᱸᱻ ᱚᱸ ᱜᱚᱝᱠᱮ᱾ ᱟᱹᱞᱤᱧ ᱞᱮᱭᱫᱟ ᱜᱚᱝᱠᱮ ᱚᱠᱛᱚ ᱠᱚᱦᱚᱸ ᱦᱩᱭ ᱱᱟ ᱦᱮᱸ᱾
ᱦᱮᱸ ᱚᱠᱛᱚ ᱠᱚᱫᱚ ᱦᱩᱭᱱᱟ, ᱛᱟᱦᱚᱞᱮ ᱡᱚᱢ ᱵᱟᱲᱟ ᱠᱚᱫᱚ ᱦᱳᱭ ᱠᱟᱱᱟ ᱛᱚ ᱜᱚᱝᱠᱮ᱾
ᱦᱮᱸ ᱡᱚᱢ ᱵᱟᱲᱟ ᱠᱚᱫᱚ ᱦᱩᱭ ᱠᱟᱱᱟ᱾
ᱟᱪᱪᱷᱟ ᱟᱹᱰᱤ ᱢᱚᱸᱡᱽ᱾
ᱴᱷᱤᱠ ᱜᱮᱭᱟ ᱱᱚᱝᱠᱟ ᱜᱮ ᱠᱟᱛᱷᱟ ᱦᱩᱭᱩᱜᱼᱟ ᱟᱨᱚ ᱦᱟᱸᱜ ᱜᱚᱝᱠᱮ᱾
ᱦᱮᱸ ᱜᱚᱝᱠᱮ ᱴᱷᱤᱠ ᱜᱮᱭᱟ ᱛᱟᱦᱚᱞᱮ᱾